ᱦᱮᱞᱳ᱾
ᱦᱳᱭ ᱦᱮᱞᱳ, ᱡᱚᱦᱟᱨ᱾
ᱦᱮᱸ ᱡᱚᱦᱟᱨ ᱜᱮ᱾
ᱦᱳᱭ᱾
ᱛᱚ ᱪᱮᱫ ᱠᱚᱢ? ᱟᱹᱞᱤᱧ ᱢᱟ ᱵᱮᱥ ᱵᱟᱲᱟ ᱜᱮ ᱢᱮᱱᱟᱜ ᱠᱟᱜ ᱞᱤᱧᱟᱹ᱾
ᱚᱻ, ᱚᱲᱟᱜ ᱠᱚᱨᱮ?
ᱚᱲᱟᱜ ᱠᱚᱨᱮ ᱦᱚᱸ ᱵᱮᱥ ᱵᱟᱲᱟ ᱜᱮ᱾ ᱥᱚᱵ ᱜᱮ ᱵᱮᱥ ᱜᱮ ᱢᱮᱱᱟᱜ ᱠᱟᱜ ᱠᱚᱣᱟ᱾
ᱚ, ᱦᱳᱭᱛᱚ᱾
ᱡᱮᱢᱚᱱ ᱵᱮᱥ ᱛᱮᱜᱮ ᱵᱚᱱ ᱛᱟᱸᱦᱮᱱ ᱢᱟ᱾
ᱦᱳᱭ ᱦᱳᱭ ᱦᱳᱭ, ᱟᱨ ᱪᱮᱫ ᱠᱚᱵᱤᱱ ᱪᱤᱠᱟᱹᱭᱫᱟ ᱛᱟᱦᱞᱮ ᱱᱤᱛᱚᱜ ᱫᱚ?
ᱱᱤᱛᱳᱜ ᱫᱚ ᱟᱹᱞᱤᱧ ᱱᱚᱛᱮ ᱜᱚᱰᱟ ᱥᱮᱫ ᱞᱤᱧ ᱦᱮᱡ ᱠᱟᱱᱟ ᱦᱟᱸᱜ ᱠᱟᱹᱴᱤᱜ ᱠᱷᱮᱞ ᱠᱟᱱᱟ ᱠᱚ ᱯᱷᱩᱴᱵᱚᱞ ᱛᱚ ᱱᱮᱞ ᱞᱟᱹᱜᱤᱫ᱾
ᱚ ᱟᱹᱵᱤᱱ ᱫᱚ ᱵᱟᱵᱤᱱ ᱠᱷᱮᱞ ᱜᱮᱭᱟ?
ᱟᱹᱞᱤᱧ ᱫᱚᱞᱤᱧ ᱠᱷᱮᱞ ᱜᱮᱭᱟ ᱟᱫᱚ ᱠᱟᱹᱴᱤᱜ ᱡᱟᱸᱜᱟ ᱛᱷᱚᱲᱟ ᱵᱟᱡᱟᱣ ᱠᱟᱱᱟᱹᱧ ᱛᱚ
ᱠᱷᱮᱞᱟ ᱵᱟᱝ ᱜᱟᱱᱚᱜ ᱠᱟᱱᱟ᱾
ᱚ ᱦᱳᱭ ᱦᱳᱭ ᱦᱳᱭ ᱱᱟᱥᱮᱱᱟᱜ ᱫᱩᱲᱩᱵ ᱡᱤᱨᱟᱹ ᱞᱮᱱ ᱵᱮᱱ᱾ ᱛᱟᱨᱯᱚᱨ ᱵᱮᱱ ᱦᱟᱥᱩ ᱠᱚᱢ ᱞᱮᱱᱠᱷᱟᱱ ᱦᱚᱭᱛᱳ ᱠᱷᱮᱞ ᱵᱤᱱ᱾
ᱦᱳᱭ
ᱦᱳᱭ ᱚ ᱢᱟᱱᱮ ᱚᱱᱛᱮ ᱫᱚ ᱛᱟᱦᱞᱮ ᱟᱨ ᱠᱷᱮᱞ ᱜᱮᱭᱟ ᱠᱚ ᱠᱷᱮᱞᱟ ᱠᱚ ᱟᱨ ᱪᱮᱫ ᱪᱮᱫ ᱠᱷᱮᱞᱟ ᱠᱚ ᱠᱷᱮᱞᱳᱱ ᱜᱮᱭᱟ?
ᱱᱚᱛᱮ ᱫᱚ ᱫᱚᱢᱮ ᱞᱮᱠᱟᱱ ᱜᱮᱠᱚ ᱠᱷᱮᱞ ᱜᱮᱭᱟ ᱥᱳᱵ ᱞᱮᱠᱟᱱ ᱜᱮ, ᱧᱮᱞ ᱞᱮᱠᱷᱟᱱ ᱠᱨᱤᱠᱮᱴ ᱦᱚᱸ ᱯᱷᱩᱴᱵᱚᱞ ᱦᱚᱸ ᱟᱨᱚ ᱱᱚᱠᱟ ᱵᱷᱚᱞᱤᱵᱚᱞ ᱫᱚᱢᱮ ᱨᱮᱠᱚᱢ ᱜᱮ ᱢᱟᱱᱮ ᱥᱚᱵ ᱨᱚᱠᱚᱢ ᱜᱮᱠᱚ ᱠᱷᱮᱞ ᱜᱮᱭᱟ᱾
ᱚ ᱦᱳᱭ ᱦᱳᱭ ᱟᱵᱤᱱ ᱫᱚ ᱛᱟᱦᱞᱮ ᱚᱠᱟᱴᱟᱜ ᱡᱚᱛᱚᱠᱷᱚᱱ ᱡᱟᱹᱥᱛᱤ ᱵᱮᱱ ᱠᱩᱥᱤᱭᱟᱜ ᱜᱮᱭᱟ?
ᱟᱹᱞᱤᱧ ᱫᱚ ᱡᱟᱹᱥᱛᱤ ᱫᱚ ᱯᱷᱩᱴᱵᱚᱞ ᱜᱮ ᱞᱤᱧ ᱠᱷᱮᱞ ᱜᱮᱭᱟ᱾ ᱠᱟᱹᱴᱤᱜ ᱠᱷᱚᱡ ᱯᱷᱩᱴᱵᱚᱞ ᱜᱮ ᱞᱤᱧ ᱠᱷᱮᱞ ᱠᱟᱱᱟ᱾
ᱚᱜ ᱦᱳᱭ ᱦᱳᱭ ᱟᱹᱰᱤ ᱱᱟᱯᱟᱭ,
ᱦᱳᱭ
ᱛᱟᱦᱚᱞᱮ ᱚᱱᱛᱮ ᱫᱚ ᱱᱤᱛᱳᱜ ᱫᱚ ᱫᱟᱜ ᱮᱫᱟᱭ ᱥᱮ ᱵᱟᱭ ᱫᱟᱜ ᱮᱫᱟᱭ? ᱢᱟᱱᱮ ᱫᱟᱜ ᱵᱟᱲᱟᱭᱮᱫ ᱜᱮᱭᱟᱭ?
ᱦᱳᱭ ᱫᱟᱜ ᱢᱟᱭ ᱫᱟᱜ ᱮᱫ ᱜᱮᱭᱟ ᱟᱞᱮᱥᱮ ᱳᱭ ᱫᱤᱱᱟᱹᱢ ᱜᱤ ᱟᱫᱚ ᱱᱤᱛᱟᱹᱜ ᱫᱚ ᱠᱟᱹᱴᱤᱡ ᱵᱟᱭ ᱫᱟᱜ ᱫᱟ, ᱱᱤᱛᱳᱜ ᱫᱚ ᱛᱷᱚᱲᱟ ᱯᱷᱟᱠ ᱧᱚᱜ ᱠᱟᱫᱟᱭ ᱥᱤᱛᱩᱝ ᱠᱟᱫᱟᱭ᱾
ᱚ ᱦᱳᱭ ᱦᱳᱭ
ᱛᱚ ᱠᱷᱮᱛ ᱠᱟᱹᱢᱤ ᱠᱚ ᱫᱚ ᱯᱮ ᱤᱭᱟᱹ ᱫᱟ ᱥᱮ ᱵᱟᱝ ᱪᱟᱥᱵᱟᱥ ᱫᱚ ᱯᱮ ᱪᱟᱥᱵᱟᱥ ᱛᱟᱦᱮᱱᱟ ᱥᱮ ᱵᱟᱝ?
ᱯᱟ ᱪᱟᱥᱵᱟᱥ ᱫᱚ ᱦᱳᱭᱳᱜ ᱜᱮᱭᱟ ᱪᱟᱥᱵᱟᱥᱮᱫ ᱜᱮᱭᱟᱞᱮ ᱦᱚᱜ-ᱚᱭ ᱛᱚ ᱫᱟᱜ ᱠᱚ ᱞᱟᱜᱟᱣ ᱠᱟᱱᱟ, ᱱᱚᱜ-ᱚᱭ ᱜᱩᱨᱤᱡ ᱪᱷᱩᱲᱭᱟᱹᱣ ᱠᱚ ᱦᱳᱭᱳᱜ ᱠᱟᱱᱟ᱾
ᱟᱪᱪᱷᱟ ᱵᱮᱥᱜᱮ ᱟᱞᱮ ᱥᱮ ᱮᱢ ᱱᱮᱞ ᱞᱮᱠᱷᱟᱱ ᱱᱚᱜ-ᱚᱭ ᱠᱷᱮᱛ ᱠᱚᱦᱚᱸ ᱯᱟᱲᱟᱦ ᱦᱩᱭᱩᱜ ᱠᱟᱱᱟ᱾ ᱛᱚᱞᱟ ᱠᱚ ᱦᱟᱸᱜ ᱛᱩᱜ ᱵᱟᱲᱟ ᱠᱟᱛᱮ ᱦᱟᱸᱜ ᱨᱚᱦᱚᱭ ᱦᱟᱸᱜ ᱥᱩᱨᱩ ᱦᱩᱭᱩᱜ-ᱟ ᱦᱟᱸᱜ᱾
ᱦᱳᱭ ᱦᱳᱭ ᱦᱳᱭ ᱛᱟᱦᱚᱞᱮ ᱫᱟᱜ ᱠᱚ ᱫᱚ ᱞᱟᱜᱟᱣ ᱟᱠᱟᱱ ᱜᱮᱭᱟ?
ᱫᱟᱜ ᱠᱚᱫᱚ ᱦᱩᱭ ᱠᱟᱱ ᱜᱮᱭᱟ ᱮᱠᱷᱚᱱ ᱫᱚ ᱦᱟᱸᱜ, ᱰᱚᱵᱟᱜ ᱠᱚᱨᱮ ᱱᱟᱜ ᱫᱟᱜ ᱠᱚᱦᱚᱸ ᱛᱩᱫᱩᱜ ᱠᱟᱱᱟ ᱫᱚᱢᱮ ᱜᱮ, ᱫᱟᱜ ᱨᱮᱱᱟᱜ ᱫᱚ ᱠᱳᱱᱳ ᱯᱨᱚᱵᱞᱮᱢ ᱫᱚ ᱵᱟᱹᱪᱩᱜ-ᱟ,
ᱚᱜ ᱛᱟᱦᱚᱞᱮ ᱵᱷᱟᱜᱮ ᱜᱮᱭ ᱫᱟᱜ ᱟᱠᱟᱫᱟᱭ ᱚᱱᱛᱮ ᱫᱚ,
ᱦᱮᱸ ᱟᱞᱮ ᱥᱮᱡ ᱫᱟᱜ ᱫᱚ ᱫᱚᱢᱮ ᱜᱮᱭ ᱫᱟᱜ ᱠᱟᱫᱟᱭ ᱢᱟᱱᱮ ᱫᱟᱜ ᱛᱟᱦᱮᱸ ᱠᱟᱱ ᱜᱮᱭᱟ ᱞᱟᱦᱟ ᱠᱷᱚᱡ ᱦᱚᱸ, ᱰᱚᱵᱟ ᱠᱚᱨᱮ ᱦᱚᱸ ᱯᱟᱢᱯ ᱠᱚᱦᱚᱸ ᱢᱮᱱᱟᱜ ᱛᱟᱞᱮ ᱜᱮᱭᱟ,
ᱚᱜ ᱦᱳᱭ ᱛᱚ ᱛᱟᱦᱚᱞᱮ ᱦᱩᱲᱩ ᱵᱟᱫᱽ ᱫᱤᱭᱮ ᱟᱨ ᱪᱮᱜ ᱠᱚᱯᱮ ᱪᱟᱥ ᱜᱮᱭᱟ?
ᱟᱨᱚ ᱱᱚᱠᱟᱞᱮ ᱪᱟᱥ ᱵᱟᱲᱟᱭ ᱜᱮᱭᱟ ᱡᱚᱢ ᱵᱟᱠᱷᱨᱟ ᱱᱚᱠᱟ ᱥᱚᱵᱡᱤ ᱠᱩ᱾ ᱡᱟᱦᱟᱸ ᱫᱚ ᱟᱹᱞᱩ ᱠᱚ ᱦᱩᱭᱩᱜ ᱜᱮᱭᱟ ᱟᱹᱞᱩ ᱵᱷᱤᱱᱰᱤ ᱠᱩ ᱯᱚᱴᱚᱞ ᱠᱚᱦᱚᱸ᱾
ᱚ ᱚ ᱚ ᱦᱳᱭᱛᱚ
ᱞᱮᱠᱟ ᱜᱮ ᱞᱮ ᱪᱟᱥ ᱵᱟᱲᱟᱭ ᱜᱮᱭᱟ᱾ ᱟᱫᱚ ᱚᱱᱟ ᱫᱚ ᱥᱤᱡᱤᱱ ᱩᱯᱚᱱ, ᱪᱮᱫ ᱞᱮᱠᱟ ᱥᱤᱡᱤᱱ ᱦᱤᱡᱩᱜᱼᱟ ᱛᱚᱠᱷᱚᱱ ᱜᱮ ᱦᱟᱸᱜ᱾
ᱦᱳᱭ ᱦᱳᱭ ᱦᱳᱭ᱾
ᱟᱯᱮ ᱥᱮᱫ ᱫᱚ ᱪᱟᱥᱵᱟᱥ ᱫᱚ ᱪᱮᱫ ᱞᱮᱠᱟ ᱦᱩᱭᱩᱜ ᱛᱟᱦᱮᱱᱟ ᱥᱮ ᱵᱟᱝ?
ᱪᱟᱥᱵᱟᱥ ᱫᱚ ᱟᱞᱮ ᱥᱮᱱ ᱫᱚ ᱥᱮᱨᱚᱠᱚᱢ ᱵᱟᱝ ᱦᱩᱭᱩᱜᱼᱟ᱾ ᱟᱞᱮ ᱥᱮᱫ ᱫᱚ ᱳᱭ ᱱᱟᱥᱮᱱᱟᱜ ᱫᱟᱜ ᱟᱱᱟᱴ ᱢᱮᱱᱟᱜ ᱛᱟᱞᱮᱭᱟ᱾
ᱟᱪᱪᱷᱟ ᱦᱳᱭ᱾
ᱚᱱᱟ ᱦᱚᱛᱮᱜ ᱛᱮ ᱵᱟᱞ ᱢᱟᱱᱮ ᱵᱟᱞᱮ ᱨᱚᱦᱚᱭ ᱜᱮᱭᱟᱞᱮ ᱱᱚᱜᱼᱚᱭ ᱡᱮᱢᱚᱱ ᱱᱤᱭᱟᱹ ᱥᱤᱡᱤᱱ ᱨᱮᱫᱚ ᱦᱩᱲᱩ ᱠᱚᱞᱮ ᱨᱚᱦᱚᱭᱟᱞᱮ᱾ ᱛᱟᱯᱚᱨ ᱦᱩᱲᱩ ᱠᱚ ᱨᱟᱠᱟᱵ ᱵᱟᱲᱟ ᱠᱟᱛᱮᱜ ᱢᱳᱭ ᱛᱩᱲᱤ ᱠᱚᱞᱮ ᱮᱨ ᱟᱞᱮ, ᱛᱟᱨᱯᱚᱨᱮ ᱦᱩᱭᱩᱜ ᱠᱟᱱᱟ ᱠᱷᱚᱥᱞᱟ ᱠᱚ ᱢᱮᱱᱟᱜᱼᱟ᱾ ᱜᱩᱦᱚᱢ ᱠᱚ ᱱᱤᱭᱟᱹ ᱠᱚ ᱜᱮ ᱮᱨ ᱜᱮᱭᱟᱞᱮ᱾
ᱟᱪᱪᱷᱟ ᱟᱹᱰᱤ ᱵᱮᱥ ᱜᱮ ᱚᱱᱟ ᱦᱚᱸ᱾
ᱦᱳᱭ᱾ ᱛᱟᱦᱚᱞᱮ ᱱᱤᱛᱳᱜ ᱫᱚ ᱚᱞᱚᱜ ᱯᱟᱲᱦᱟᱣ ᱦᱩᱭᱩᱜ ᱠᱟᱱᱟ ᱥᱮ ᱱᱚᱝᱠᱟ ᱚᱲᱟᱜ ᱠᱚᱨᱮ ᱜᱮ ᱠᱟᱹᱢᱤ ᱵᱟᱲᱟ ᱠᱚ᱾
ᱚᱞᱚᱜ ᱯᱟᱲᱦᱟᱣ ᱦᱩᱭᱩᱜ ᱠᱟᱱ ᱜᱮᱭᱟ ᱠᱟᱹᱴᱤᱡ ᱠᱚᱞᱮᱡᱽ ᱨᱮ ᱟᱨ ᱱᱚᱝᱠᱟ ᱠᱷᱮᱞᱟ ᱫᱷᱩᱞᱟᱣ ᱦᱩᱭᱩᱜ ᱜᱮᱭᱟ᱾
ᱚᱜ ᱦᱳᱭ ᱦᱳᱭ ᱦᱳᱭ᱾
ᱛᱚᱠᱷᱚᱱ ᱚᱱᱛᱮ ᱪᱟᱞᱟᱣ ᱦᱩᱭᱩᱜ ᱜᱮᱭᱟ᱾
ᱚ ᱟᱹᱰᱤ ᱱᱟᱯᱟᱭ᱾
ᱦᱳᱭ
ᱦᱳᱭ ᱡᱚᱛᱚ ᱠᱤᱪᱷᱩ ᱜᱮ ᱥᱮᱬᱟ ᱫᱚ ᱞᱟᱹᱠᱛᱤ ᱜᱮᱭᱟ ᱚᱞᱚᱜ ᱯᱟᱲᱦᱟᱣ ᱡᱤᱭᱚᱱ ᱨᱮᱦᱚᱸ᱾ ᱚᱞᱚᱜ ᱯᱟᱲᱦᱟᱣ ᱦᱚᱸ ᱛᱟ ᱥᱟᱶᱛᱮ ᱠᱟᱹᱢᱤ ᱠᱚ ᱠᱟᱹᱢᱤ ᱦᱚᱨᱟ ᱠᱚᱦᱚᱸ ᱥᱮᱬᱟ ᱫᱚ ᱞᱟᱹᱠᱛᱤ ᱠᱟᱱ ᱜᱮᱭᱟ᱾
ᱦᱳᱭ᱾
ᱦᱳᱭ᱾